ᱦᱮᱞᱳᱣ ᱜᱚᱝᱠᱮ ᱟᱸᱡᱚᱢ ᱧᱟᱢᱚᱜ ᱠᱟᱱᱟ?
ᱦᱮᱸ ᱱᱤᱛᱚᱜ ᱟᱸᱡᱚᱢ ᱧᱟᱢᱚᱜ ᱠᱟᱱᱟ, ᱟᱞᱤᱧᱟᱜ ᱨᱚᱲ ᱟᱸᱡᱚᱢ ᱵᱮᱱ ᱧᱟᱢᱚᱜ ᱠᱟᱱᱟ? ᱦᱮᱞᱳᱣ ᱵᱟᱵᱮᱱ ᱨᱚᱲᱮᱫ ᱫᱚ᱾ ᱦᱮᱞᱳᱣ᱾
ᱪᱮᱫ ᱢᱮᱱ ᱠᱮᱜ ᱜᱚᱝᱠᱮ ᱵᱟᱹᱧ ᱟᱸᱡᱚᱢ ᱧᱟᱢ ᱞᱮᱫ ᱛᱟᱢᱟ ᱨᱚᱲ ᱫᱚ᱾
ᱚᱻ ᱟᱹᱞᱤᱧᱟᱜ ᱨᱚᱲ ᱢᱚᱸᱡᱽ ᱛᱮ ᱵᱟᱝ ᱟᱸᱡᱚᱢᱚᱜ ᱠᱟᱱᱟ ᱛᱟᱦᱚᱞᱮ, ᱦᱮᱸ ᱵᱟᱵᱮᱱ ᱟᱸᱡᱚᱢ ᱧᱟᱢᱫᱟ ᱨᱚᱲ?
ᱵᱟᱝ ᱵᱟᱝ ᱟᱵᱮᱱᱟᱜ ᱨᱚᱲ ᱫᱚ ᱢᱚᱸᱡᱽ ᱛᱮᱜᱮ ᱟᱸᱡᱚᱢᱚᱜ ᱠᱟᱱᱟ᱾ ᱟᱵᱮᱱᱟᱜ ᱨᱚᱲ ᱫᱚ ᱢᱚᱥ ᱛᱮᱜᱮ ᱟᱸᱚᱢᱚᱜ ᱠᱟᱱᱟ ᱢᱮᱱᱠᱷᱟᱱ ᱤᱧ ᱛᱷᱚᱲᱟ ᱚᱱᱱᱚᱢᱚᱱᱚᱥ ᱠᱚ ᱨᱮᱧ ᱛᱟᱦᱮᱸ ᱠᱟᱱᱟ ᱜᱚᱝᱠᱮ ᱵᱟᱹᱧ ᱟᱸᱡᱚᱢ ᱧᱟᱢ ᱞᱮᱫ ᱛᱟᱢᱟ ᱟᱢᱟᱜ ᱨᱚᱲ ᱪᱮᱫ ᱮᱢ ᱢᱮᱱ
ᱦᱳᱣᱻ ᱟᱪᱪᱷᱟ᱾ ᱦᱮᱸ ᱢᱟ ᱜᱟᱞᱢᱟᱨᱟᱣ ᱞᱮᱜᱮ ᱞᱟᱝ, ᱪᱮᱫ ᱵᱮᱱ ᱪᱮᱠᱟᱹᱭᱮᱫᱟ ᱱᱤᱛᱚᱜ?
ᱦᱮᱸ ᱞᱟᱹᱭ ᱵᱮᱱ᱾
ᱟᱹᱞᱤᱧ ᱫᱚ ᱜᱚᱝᱠᱮ ᱱᱤᱛ ᱫᱚ ᱱᱚᱜᱼᱚᱭ ᱪᱟ ᱞᱤᱧ ᱵᱮᱱᱟᱣ ᱠᱮᱜᱼᱟ, ᱟᱫᱚ ᱮᱸ ᱟᱭᱩᱵ ᱵᱮᱲᱟ ᱥᱮᱫ ᱛᱷᱚᱲᱟ, ᱱᱚᱝᱠᱟ ᱵᱚᱞᱮ ᱟᱞᱩ ᱯᱚᱨᱚᱴᱷᱟ ᱠᱚ ᱡᱚᱢ ᱦᱩᱭ ᱵᱟᱲᱟ ᱞᱮᱱᱟ ᱛᱚ ᱞᱟᱡ ᱫᱚ ᱛᱷᱚᱲᱟ ᱵᱤ ᱜᱤ ᱟᱹᱭᱠᱟᱹᱣ ᱮᱫᱟ᱾ ᱛᱚ ᱱᱤᱫᱟᱹ ᱫᱚ ᱛᱟᱦᱚᱞᱮ, ᱮᱸᱻ ᱪᱮᱫ ᱦᱚᱸ ᱵᱟᱹᱧ ᱞᱤᱧ ᱡᱚᱢᱟ ᱦᱚᱸᱜᱼᱚᱭ ᱦᱟᱸᱜ ᱨᱩᱴᱤ ᱢᱮᱱᱟᱜ ᱠᱟᱫᱟ, ᱟ ᱨᱩᱴᱤ ᱢᱮᱱᱟᱜ ᱠᱟᱫᱟ ᱟᱫᱚ ᱚᱱᱟ ᱜᱮ ᱟᱨ ᱦᱟᱸᱜ ᱦᱚᱸᱜᱼᱚᱭ ᱪᱟ ᱞᱤᱧ ᱵᱮᱱᱟᱣ ᱠᱮᱜᱼᱟ ᱚᱱᱟ ᱥᱟᱞᱟᱜ ᱜᱮᱞᱤᱧ ᱡᱚᱢ ᱠᱮᱫ ᱜᱮ ᱪᱮᱫᱟᱜ ᱡᱮ ᱟᱫᱚ ᱯᱮᱴ ᱥᱮ ᱞᱟᱡ ᱫᱚ ᱟᱹᱰᱤ ᱵᱟᱦᱟᱨ ᱜᱮᱞᱤᱧ ᱟᱹᱭᱠᱟᱹᱣ ᱮᱫᱟ, ᱚᱱᱟ ᱠᱷᱟᱹᱛᱤᱨ ᱛᱮ ᱟᱨ ᱢᱟᱱᱮ ᱵᱟᱝ ᱡᱚᱢ ᱥᱟᱱᱟ ᱠᱟᱱᱟ᱾
ᱦᱮᱸ ᱟᱨ ᱱᱤᱫᱟᱹ ᱫᱚ ᱦᱟᱞᱠᱟ ᱡᱚᱢ ᱞᱮᱠᱷᱟ ᱴᱷᱮᱡ ᱜᱮ ᱦᱩᱭᱩᱜᱼᱟ, ᱱᱤᱫᱟᱹ ᱫᱚ ᱚᱱᱠᱟ ᱠᱟᱹᱢᱤ ᱵᱟᱝ ᱦᱩᱭᱩᱜ ᱜᱮᱭᱟ ᱥᱮ᱾ ᱚ ᱠᱚᱢ ᱧᱚᱜ ᱡᱚᱢ ᱞᱮᱠᱷᱟᱡ ᱨᱮᱦᱚᱸ ᱜᱟᱱᱚᱜ ᱜᱮᱭᱟ᱾
ᱛᱚ ᱜᱚᱝᱠᱮ ᱟᱵᱮᱱ ᱵᱮᱱ ᱡᱚᱢ ᱵᱟᱲᱟ ᱠᱮᱜᱼᱟ?
ᱦᱮᱸ ᱡᱚᱢ ᱦᱩᱭᱱᱟ ᱡᱚᱢ ᱠᱟᱛᱮᱜ ᱜᱮ ᱱᱚᱜ-ᱚᱭ ᱡᱤᱨᱟᱹᱣ ᱵᱟᱲᱟ ᱦᱩᱭ ᱠᱟᱱᱟ ᱦᱟᱸᱜ᱾
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱜᱮ, ᱟᱸ ᱥᱚᱢᱚᱭ ᱨᱮᱜᱮ ᱡᱚᱢ ᱫᱚᱨᱠᱟᱨ ᱠᱟᱱᱟ, ᱟᱸ ᱪᱮᱫᱟᱜ ᱡᱮ ᱵᱟᱲᱟᱭ ᱜᱮᱭᱟᱵᱚᱱ ᱡᱮ ᱚᱝᱠᱟ ᱢᱟᱱᱚᱣᱟ ᱡᱤᱵᱚᱱ ᱥᱮ ᱢᱟᱱᱣᱟᱣᱟᱜ ᱡᱟᱦᱟᱸ ᱦᱚᱲᱢᱚ, ᱚᱱᱟ ᱫᱚ
ᱦᱮᱸ᱾
ᱢᱟᱭᱟᱝ ᱡᱤᱞ ᱥᱮ ᱦᱚᱭ ᱠᱚ ᱫᱤᱭᱮ ᱜᱮ ᱵᱮᱱᱟᱣ ᱟᱠᱟᱱᱟ, ᱟᱸ ᱛᱚ ᱚᱱᱟ ᱠᱷᱟᱹᱛᱤᱨ ᱛᱮ ᱜᱚᱝᱠᱮ ᱟᱵᱚ ᱫᱚ ᱥᱚᱢᱳᱭ ᱨᱮ ᱛᱤᱱᱟᱹᱜ ᱵᱚᱱ ᱡᱚᱢᱟ ᱚᱱᱟ ᱠᱚᱜᱮ ᱟᱹᱰᱤ ᱱᱟᱯᱟᱭ ᱜᱮ ᱦᱩᱭᱩᱜᱼᱟ, ᱥᱮ ᱜᱚᱝᱠᱮ ᱪᱮᱫ ᱵᱤᱱ ᱢᱮᱱ ᱮᱫᱟ?
ᱦᱮᱸ ᱦᱮᱸ ᱡᱚᱢ ᱧᱩ ᱫᱚ ᱥᱳᱢᱳᱭ ᱥᱳᱢᱚᱭ ᱜᱮ ᱠᱚᱨᱟᱣ ᱦᱩᱭᱩᱜᱼᱟ, ᱟᱨ ᱮᱴᱟᱜ ᱠᱟᱹᱢᱤ ᱠᱚᱦᱚᱸ᱾ ᱥᱟᱱᱟᱢᱟᱜ ᱜᱮ ᱚᱠᱛᱚ ᱨᱮᱜᱮ ᱠᱚᱨᱟᱣ ᱞᱮᱠᱷᱟᱡ ᱜᱮ ᱚᱱᱟ ᱠᱟᱹᱢᱤ ᱠᱚᱫᱚ ᱵᱩᱜᱤᱭᱟ ᱚᱱᱟ ᱜᱮ᱾
ᱦᱳᱭ ᱜᱚᱝᱠᱮ ᱦᱳᱭ᱾ ᱟᱪᱪᱷᱟ ᱜᱚᱝᱠᱮ ᱛᱚᱵᱮ ᱪᱤᱜ ᱥᱟᱛᱟᱢ ᱱᱤᱭᱮ ᱞᱟᱝ ᱜᱟᱞᱢᱟᱨᱟᱣᱟ ᱛᱷᱚᱲᱟ ᱵᱤᱱ ᱞᱟᱹᱭ ᱞᱮᱠᱷᱟᱱ ᱵᱷᱟᱹᱜᱤ ᱦᱩᱭ ᱠᱚᱜᱼᱟ ᱜᱚᱝᱠᱮ᱾
ᱢᱟ ᱟᱢᱜᱮ ᱞᱟᱹᱭ ᱛᱟᱞᱟᱝ ᱢᱮ ᱡᱟᱦᱟᱱ ᱥᱟᱛᱟᱢ ᱜᱮ ᱚᱱᱟ ᱱᱤᱭᱮ ᱜᱮ ᱜᱟᱞᱢᱟᱨᱟᱣ ᱦᱩᱭᱩᱜᱼᱟ
ᱟᱪᱪᱷᱟ ᱟᱪᱪᱷᱟ ᱟᱪᱪᱷᱟ ᱜᱚᱝᱠᱮ ᱟᱢᱫᱚ ᱤᱥᱤᱱ ᱵᱟᱥᱟᱝ ᱠᱚᱫᱚᱢ ᱵᱟᱲᱟᱭᱟ ᱥᱮ ᱵᱟᱝ?
ᱦᱮᱸ ᱤᱥᱤᱱ ᱵᱟᱥᱟᱝ ᱠᱚᱫᱚ ᱵᱟᱲᱟᱭ ᱜᱮᱭᱟᱞᱤᱧ ᱟᱨ ᱠᱩᱥᱤᱭᱟᱜ ᱜᱮᱭᱟᱞᱤᱧ ᱤᱥᱤᱱ ᱵᱟᱥᱟᱝ ᱦᱚᱸ, ᱟᱵᱤᱱ?
ᱦᱳᱭ ᱜᱚᱝᱠᱮ ᱟᱹᱞᱤᱧ ᱦᱚᱸᱞᱤᱧ ᱵᱟᱲᱟᱭ ᱜᱮᱭᱟ ᱛᱷᱚᱲᱟ ᱛᱷᱚᱲᱟ ᱫᱚᱞᱤᱧ ᱵᱟᱲᱟᱭ ᱜᱮᱭᱟ ᱟᱫᱚ ᱜᱚᱝᱠᱮ ᱥᱟᱵ ᱠᱟᱜ ᱵᱮᱱ ᱡᱩᱫᱤ ᱱᱚᱝᱠᱟ ᱟᱵᱮᱱ ᱠᱚ ᱵᱟᱹᱦᱩᱟᱜ ᱵᱤᱱᱟ ᱩᱱ ᱚᱠᱛᱚ ᱟ ᱵᱟᱹᱦᱩᱭ ᱤᱥᱤᱱᱟᱭ ᱥᱮ ᱟᱢᱮᱢ ᱤᱥᱤᱱᱟ?
ᱩᱱ ᱚᱠᱛᱚ ᱫᱚ ᱵᱟᱱᱟ ᱦᱚᱲ ᱛᱮᱜᱮᱞᱤᱧ ᱤᱥᱤᱱᱟ ᱩᱱᱤ ᱡᱩᱫᱤ ᱛᱚᱠᱷᱚᱱ ᱡᱩᱫᱤ ᱨᱩᱣᱟᱹ ᱦᱟᱹᱥᱩᱜᱟᱭ ᱛᱚᱠᱷᱚᱱ ᱫᱚ ᱟᱹᱞᱤᱧ ᱤᱥᱤᱱ ᱦᱩᱭᱩᱜ ᱛᱟᱹᱞᱤᱧᱟ ᱟᱨ ᱮᱢᱱᱤ ᱫᱤᱱ ᱠᱚᱨᱮᱢᱟ ᱦᱟᱸᱜ ᱩᱱᱤᱜᱮ ᱤᱥᱤᱱᱟᱭ ᱟᱨ ᱡᱚᱠᱷᱚᱱ ᱡᱟᱦᱟᱸᱱᱟᱜ ᱠᱚ ᱚᱱᱠᱟ ᱵᱮᱱᱟᱣ ᱦᱩᱭᱩᱜᱼᱟ ᱡᱩᱫᱤ ᱟᱹᱞᱤᱧ ᱚᱱᱟ ᱢᱚᱸᱡᱽ ᱞᱤᱧ ᱫᱟᱲᱮᱭᱟᱫᱟ ᱛᱚᱠᱷᱚᱱ ᱟᱞᱤᱧ ᱞᱤᱧ ᱤᱥᱤᱱ ᱠᱮᱜᱮ ᱚᱱᱠᱟᱜᱮ ᱯᱟᱹᱨᱤ ᱯᱟᱹᱨᱤ ᱛᱮᱜᱮ
ᱟᱹᱰᱤ ᱱᱟᱯᱟᱭ ᱩᱭᱦᱟᱹᱨ ᱵᱷᱟᱵᱱᱟ ᱛᱟᱵᱤᱱ ᱜᱚᱝᱠᱮ ᱟᱵᱤᱱᱟᱜ ᱦᱩᱸ
ᱟᱵᱤᱱ ᱪᱮᱫ ᱵᱤᱱ ᱠᱩᱥᱤᱭᱟᱜ ᱜᱮᱭᱟ ᱤᱥᱤᱱ ᱵᱟᱥᱟᱝ ᱨᱮ?
ᱜᱚᱝᱠᱮ ᱟᱹᱞᱤᱧ ᱫᱚ ᱢᱟᱱᱮ ᱦᱟᱱᱟ ᱡᱚᱛᱚ ᱜᱮᱞᱤᱧ ᱠᱩᱥᱤᱣᱟᱜᱼᱟ ᱢᱟᱱᱮ ᱱᱚᱝᱠᱟ ᱵᱚᱞᱮ ᱚᱱᱠᱟ ᱥᱚᱵᱽᱡᱤ ᱠᱚ ᱪᱷᱟᱲᱟ ᱫᱚ ᱚᱱᱠᱟ ᱢᱟᱪ ᱢᱟᱝᱥᱚ ᱰᱤᱢ ᱟᱹᱰᱤ ᱟᱸᱴ ᱚᱱᱟ ᱠᱚᱜᱮᱞᱤᱧ ᱵᱤᱥᱤᱞᱤᱧ ᱠᱩᱥᱤᱭᱟᱜᱼᱟ ᱱᱚᱝᱠᱟ ᱥᱚᱵᱡᱤ ᱠᱚᱫᱚ ᱡᱚᱢ ᱫᱚ ᱵᱟᱹᱞᱤᱧ ᱠᱩᱥᱤᱭᱟᱜᱼᱟ ᱜᱚᱝᱠᱮ ᱟᱹᱞᱤᱧ ᱫᱚ
ᱚ
ᱟᱲᱟᱜ ᱥᱟᱠᱟᱢ ᱨᱮᱦᱚ ᱛᱚ ᱟᱭᱢᱟ ᱯᱚᱨᱚᱴᱤᱱ ᱢᱮᱱᱟᱜ ᱠᱟᱫᱟ ᱚᱱᱟ ᱠᱚᱫᱚ ᱵᱟᱝ ᱥᱤᱵᱤᱞ ᱵᱤᱱᱟ ᱥᱮ ᱮᱢᱱᱤ ᱜᱮ
ᱦᱳᱭ ᱜᱚᱝᱠᱮ ᱟᱲᱟᱜ ᱥᱟᱠᱟᱢ ᱨᱮᱫᱚ ᱯᱚᱨᱚ ᱯᱨᱚᱴᱤᱱ ᱫᱚ ᱯᱚᱨᱳᱚᱴᱤᱱ ᱫᱚ ᱵᱟᱹᱱᱩᱜᱼᱟ ᱜᱚᱝᱠᱮ ᱢᱤᱱᱟᱨᱮᱞ ᱟᱨ ᱵᱷᱤᱴᱟᱢᱤᱱ ᱢᱮᱱᱟᱜ ᱠᱟᱫᱟ ᱜᱚᱝᱠᱮ ᱟᱫᱚ ᱜᱚᱝᱠᱮ ᱟᱫᱚ ᱥᱟᱵ ᱠᱟᱜ ᱵᱤᱱ ᱡᱩᱫᱤ ᱟᱵᱩ
ᱦᱮᱸ
ᱟᱵᱮᱱ ᱫᱤᱥᱚᱢ ᱫᱟᱬᱟᱱ ᱵᱮᱱ ᱥᱮᱱ ᱞᱮᱱᱟ, ᱠᱟᱛᱷᱟ ᱨᱮᱜᱮᱞᱤᱧ ᱞᱟᱹᱭᱫᱟ ᱛᱚ ᱟᱭᱢᱟ ᱫᱤᱥᱚᱢ ᱵᱮᱢ ᱫᱟᱬᱟ ᱠᱮᱫᱟ ᱛᱚ ᱱᱤᱛᱳᱜ ᱟᱵᱮᱱ ᱡᱩᱫᱤ ᱢᱮᱫ ᱡᱟᱹᱯᱤᱫ ᱥᱟᱶᱛᱮ ᱚᱠᱟ ᱡᱟᱭᱜᱟ ᱨᱮᱱᱟᱜ ᱟᱸᱻ ᱚᱠᱟ ᱡᱟᱭᱜᱟ ᱨᱮᱱᱟᱜ ᱧᱩᱛᱩᱢ ᱵᱚᱦᱚᱜ ᱨᱮ ᱦᱤᱡᱩᱜ ᱠᱟᱱ ᱛᱟᱵᱤᱱᱟ ᱥᱮ ᱚᱠᱟ ᱡᱟᱭᱜᱟ ᱵᱤᱱ ᱧᱮᱞ ᱧᱟᱢᱫᱟ ᱢᱮᱱᱫᱚ ᱫᱚ ᱚᱠᱟ ᱡᱟᱭᱜᱟ ᱥᱟᱞᱮ ᱤᱭᱟᱹᱫᱜᱟᱨ ᱢᱟᱱᱮ ᱡᱟᱹᱥᱛᱤ ᱢᱮᱱᱟᱜ ᱛᱟᱵᱤᱱᱟ? ᱡᱩᱫᱤ ᱴᱷᱟᱶ ᱨᱮᱭᱟᱜ ᱧᱩᱛᱩᱢ ᱞᱟᱹᱭ ᱦᱩᱭᱩᱜᱼᱟ ᱚᱱᱟᱧ ᱢᱮᱱ ᱦᱚᱪᱚᱭᱮᱫᱟ
ᱦᱮᱸ ᱱᱚᱝᱠᱟ ᱫᱚ ᱱᱮᱯᱟᱞ ᱜᱮ ᱫᱤᱥᱟᱹᱜ ᱠᱟᱱᱟ᱾ ᱪᱟᱞᱟᱣ ᱫᱚ ᱵᱟᱝ ᱦᱩᱭ ᱠᱟᱱᱟ, ᱠᱤᱱᱛᱩ ᱧᱮᱞ ᱵᱟᱲᱟ ᱦᱩᱭ ᱠᱟᱱᱟ᱾ ᱱᱚᱝᱠᱟ ᱤᱭᱟᱹ ᱠᱚᱨᱮ ᱯᱷᱳᱱ ᱠᱚᱨᱮ ᱜᱮ ᱥᱮ ᱡᱟᱦᱟᱸᱱᱟᱜ ᱤᱭᱟᱹ ᱠᱚᱨᱮ ᱛᱚ ᱤᱪᱪᱷᱟᱹ ᱢᱮᱱᱟᱜ ᱠᱟᱜ ᱛᱟᱞᱤᱧᱟ ᱪᱟᱞᱟᱜ ᱨᱮᱭᱟᱜ ᱟᱨ ᱚᱱᱟᱜᱮ ᱱᱤᱛᱚᱜ ᱫᱚ ᱫᱤᱥᱟᱹᱜ ᱠᱟᱱᱟ ᱦᱟᱸᱜ
ᱟᱪᱪᱷᱟ ᱟᱹᱰᱤ ᱱᱟᱯᱟᱭ ᱜᱚᱝᱠᱮ, ᱡᱟᱦᱟᱸ ᱫᱤᱥᱚᱢ ᱵᱟᱵᱮ ᱧᱮᱞ ᱠᱟᱫᱟ ᱢᱮᱱ ᱡᱟᱹᱯᱤᱫ ᱠᱟᱛᱮᱵᱮᱱ ᱧᱮᱞ ᱧᱟᱢᱫᱟ ᱛᱚ ᱱᱚᱣᱟ ᱫᱚ ᱟᱹᱰᱤ ᱱᱟᱯᱟᱭ ᱠᱟᱛᱷᱟ ᱠᱟᱱᱟ ᱜᱚᱢᱠᱮ᱾ ᱟᱪᱪᱷᱟ ᱦᱮᱸ ᱦᱳᱭ ᱱᱮᱯᱟᱞ ᱫᱚ ᱟᱹᱰᱤ ᱟᱸᱴ ᱫᱚ ᱵᱟᱝ ᱥᱟᱺᱜᱤᱧᱟ ᱜᱚᱝᱠᱮ ᱥᱩᱨ ᱜᱮᱭᱟ᱾
ᱦᱮᱸ ᱥᱩᱨ ᱜᱮ ᱟᱨ ᱚᱸᱰᱮ ᱫᱚ ᱤᱭᱟᱹ ᱠᱚᱦᱚᱸ ᱵᱟᱝ ᱞᱟᱜᱟᱜ ᱜᱮᱭᱟ ᱠᱷᱟᱹᱞᱤ ᱟᱫᱷᱟᱨ ᱠᱟᱨᱰ ᱛᱮᱜᱮ, ᱦᱩᱭᱩᱜ ᱜᱮᱭᱟ ᱚᱱᱟᱛᱮ ᱚᱱᱟ ᱜᱮᱞᱤᱧ ᱢᱚᱱᱮ ᱠᱮᱫᱟ᱾
ᱦᱩᱸ ᱟᱪᱪᱷᱟ ᱜᱚᱝᱠᱮ ᱚᱱᱟ ᱦᱚᱸ ᱥᱩᱨ ᱜᱮᱭᱟ, ᱛᱮᱦᱤᱧ ᱵᱮᱱ ᱫᱮᱜᱞᱮᱱ ᱜᱟᱯᱟ ᱜᱮ ᱵᱮᱱ ᱛᱤᱭᱳᱜᱟ ᱚᱱᱟ ᱫᱚ ᱵᱤᱥᱤᱨ ᱨᱮᱱᱟᱜ ᱟᱹᱰᱤ ᱥᱟᱺᱜᱤ ᱨᱟᱥᱛᱟ ᱫᱚ ᱵᱟᱝ ᱠᱟᱱᱟ᱾
ᱦᱮᱸ ᱦᱮᱸ᱾
ᱡᱟᱭᱦᱳᱠ ᱚᱱᱟ ᱫᱚ ᱦᱟᱸᱜ ᱵᱮᱱ ᱪᱟᱞᱟᱜ ᱜᱮᱭᱟ, ᱜᱚᱝᱠᱮ ᱟᱨ ᱟᱨ ᱡᱚᱢ ᱵᱮᱱ ᱠᱩᱥᱤᱣᱟᱜ ᱜᱮᱭᱟ ᱛᱚ?
ᱦᱮᱸ ᱡᱚᱢ ᱫᱚ ᱟᱹᱰᱤ ᱟᱸᱴ ᱞᱤᱧ ᱠᱩᱥᱤᱭᱟᱜᱼᱟ᱾
ᱟᱪᱪᱷᱟ ᱟᱪᱪᱷᱟ, ᱜᱚᱝᱠᱮ ᱮᱢᱚᱱ ᱢᱤᱫᱴᱤᱱ ᱱᱩᱜ ᱜᱚᱝᱠᱮ ᱮᱢᱚᱱ ᱢᱤᱫᱴᱤᱱ ᱡᱤᱱᱤᱥ ᱞᱟᱹᱭ ᱵᱮᱱ, ᱡᱮ ᱱᱚᱣᱟ ᱢᱤᱫ ᱢᱟᱥ ᱢᱤᱫᱤᱱ ᱨᱮ, ᱢᱤᱫ ᱢᱟᱥ ᱢᱚᱫᱷᱮ ᱨᱮ ᱨᱮᱵᱮᱱ ᱡᱚᱢ ᱠᱟᱫᱟ? ᱡᱟᱦᱟᱸ ᱫᱚ ᱵᱟᱵᱮᱱ ᱡᱚᱢ ᱵᱟᱲᱟᱣ ᱠᱟᱫ ᱛᱟᱦᱮᱱᱟ ᱛᱤᱥ ᱜᱮ
ᱚᱱᱠᱟ ᱱᱚᱣᱟ ᱢᱤᱫ ᱢᱟᱥ ᱢᱚᱫᱽᱫᱷᱮ ᱫᱚ ᱦᱟᱸᱜ, ᱵᱟᱹᱞᱤᱧ ᱫᱤᱥᱟᱹᱭᱮᱫᱟ, ᱡᱚᱛᱚ ᱜᱮᱞᱤᱧ ᱡᱚᱢ ᱠᱟᱫᱟ ᱡᱟᱦᱟᱸ ᱠᱚᱫᱚ, ᱟᱱᱮ ᱯᱨᱟᱭ ᱜᱮ ᱡᱚᱢ ᱦᱩᱭᱩᱜᱼᱟ᱾ ᱚᱱᱠᱟᱱᱟᱜ ᱡᱟᱦᱟᱸ ᱫᱚ ᱵᱟᱹᱞᱤᱧ ᱡᱚᱢ ᱵᱟᱲᱟᱣ ᱟᱠᱟᱫᱟ᱾ ᱵᱟᱹᱞᱤᱧ ᱫᱤᱥᱟᱹᱭᱮᱫᱟ ᱦᱟᱸᱜ ᱱᱚᱣᱟ ᱢᱤᱫ ᱪᱟᱸᱫᱚᱳ ᱢᱚᱱᱫᱷᱮ ᱫᱚ ᱦᱟᱸᱜ᱾
ᱟᱪᱪᱷᱟ ᱚᱱᱟ ᱟᱨ ᱢᱤᱫ ᱪᱟᱸᱫᱳ ᱞᱟᱦᱟ?
ᱟᱨ ᱢᱤᱫ ᱪᱟᱸᱫᱳ ᱞᱟᱦᱟ ᱨᱮᱦᱚᱸ ᱚᱱᱠᱟ, ᱚᱱᱠᱟ ᱫᱚ ᱵᱟᱝ ᱫᱤᱥᱟᱹᱜ ᱠᱟᱱᱟ ᱱᱤᱛᱚᱜ ᱫᱚ ᱦᱟᱸᱜ᱾
ᱟᱪᱪᱷᱟ ᱟᱪᱪᱷᱟ ᱴᱷᱤᱠ ᱜᱮᱭᱟ ᱜᱚᱝᱠᱮ ᱚᱱᱟ ᱦᱚᱸ ᱩᱸ ᱦᱩᱭᱩᱜ ᱜᱮᱭᱟ ᱯᱟᱞᱮᱜ ᱡᱚᱛᱚ ᱡᱤᱱᱤᱥ ᱜᱮ ᱵᱤᱱ ᱡᱚᱢ ᱠᱟᱜ-ᱟ ᱞᱟᱦᱟ ᱠᱷᱚᱱᱜᱮ, ᱦᱩᱸ ᱦᱩᱭ ᱫᱟᱲᱮᱭᱟᱜᱼᱟ ᱚᱱᱟ ᱠᱚᱫᱚ ᱟᱫᱚ ᱜᱚᱢᱠᱮ? ᱱᱚᱜ ᱚᱭ ᱡᱮ, ᱟᱫᱚᱭ ᱵᱷᱚᱨᱥᱟᱭᱮᱫ ᱠᱟᱱᱟᱭ ᱦᱮᱸ,
ᱦᱮᱸ᱾
ᱪᱟᱭ ᱵᱚᱨᱥᱟ ᱫᱤᱱ ᱠᱟᱱᱟ, ᱟᱨ ᱛᱤᱦᱤᱧ ᱦᱩᱭᱩᱜ ᱠᱟᱱᱟ ᱡᱮ, ᱢᱟᱱᱮ ᱟᱥᱟᱲ ᱢᱟᱥ ᱪᱟᱵᱟ ᱭᱮᱱᱟ ᱦᱳᱭ ᱥᱮ ᱜᱚᱢᱠᱮ?
ᱦᱮᱸ ᱛᱤᱦᱤᱧ ᱪᱟᱵᱟᱭᱮᱱᱟ ᱥᱮ ᱦᱚᱞᱟ ᱢᱟᱫᱷᱮᱨ ᱨᱮ ᱵᱟᱝ ᱪᱟᱵᱟᱣ ᱠᱟᱱ ᱛᱮ?
ᱡᱟᱭᱦᱳᱠ ᱦᱳᱠ ᱜᱚᱝᱠᱮ ᱢᱟᱱᱮ ᱟᱥᱟᱲ ᱢᱟᱥ ᱪᱟᱵᱟᱭᱮᱱᱟ, ᱡᱮ ᱱᱚᱜ ᱚᱭ ᱡᱮ ᱟᱵᱚ ᱟᱥ ᱟᱥᱟᱲ ᱢᱟᱥ ᱪᱟᱵᱟᱭᱮᱱᱟ ᱥᱨᱟᱵᱚᱱ ᱢᱟᱥ ᱵᱚᱞᱚᱭᱮᱱᱟ ᱱᱤᱛ ᱦᱟᱹᱵᱤᱡ ᱛᱮ ᱜᱚᱝᱠᱮ, ᱯᱷᱤᱯᱴᱤ ᱯᱟᱨᱥᱮᱱ ᱵᱷᱚᱨᱥᱟ ᱨᱮᱱᱟᱜ, ᱜᱷᱟᱹᱨᱛᱤ ᱱᱚᱜᱼᱚᱭ ᱡᱮ, ᱛᱚ ᱱᱚᱣᱟ ᱜᱷᱟᱹᱴᱛᱤ ᱨᱮᱱᱟᱜ ᱠᱟᱨᱚᱱ ᱠᱚ ᱜᱚᱝᱠᱮ ᱛᱷᱚᱲᱟ ᱵᱮᱱ ᱞᱟᱹᱭ ᱞᱮᱠᱷᱟᱱ ᱵᱟᱹᱜᱤ ᱦᱩᱭ ᱠᱚᱜᱼᱟ᱾
ᱦᱮᱸ ᱟᱹᱞᱤᱧᱟᱜ ᱵᱟᱲᱟᱭ ᱞᱮᱠᱟ ᱛᱮᱫᱚ ᱱᱚᱣᱟ ᱨᱮᱭᱟᱜ ᱜᱷᱟᱹᱴᱛᱤ ᱫᱚ ᱟᱵᱚᱣᱟᱜ, ᱠᱟᱹᱢᱤ ᱠᱚ ᱦᱚᱛᱮᱫ ᱛᱮᱜᱮ ᱟᱵᱚ ᱱᱚᱜᱼᱚᱭ ᱫᱟᱨᱮ ᱠᱚ, ᱵᱚᱱ ᱢᱟᱜ ᱮᱫᱟ ᱟᱨ ᱫᱟᱨᱮ ᱠᱚ ᱩᱱᱟᱹᱜ ᱵᱟᱵᱚᱱ ᱨᱚᱦᱚᱭᱮᱜᱼᱟ᱾ ᱱᱚᱣᱟ ᱦᱚᱸ ᱢᱤᱫᱴᱟᱜ ᱠᱟᱱ ᱜᱮᱭᱟ ᱟᱨ ᱥᱟᱶᱛᱮ, ᱡᱟᱦᱟᱸ ᱱᱚᱣᱟ ᱟᱵᱚ, ᱱᱚᱣᱟ ᱯᱚᱨᱤᱵᱮᱥ ᱨᱮ ᱫᱩᱥᱚᱱ ᱫᱟᱵᱚᱱ ᱡᱟᱦᱟᱸᱭ ᱜᱟᱹᱰᱤ, ᱜᱟᱹᱰᱤ ᱜᱷᱚᱲᱟ ᱚᱱᱟ ᱨᱮᱭᱟᱜ, ᱡᱟᱦᱟᱸ ᱫᱷᱩᱣᱟᱹ ᱥᱮ, ᱠᱟᱹᱨᱠᱷᱟᱱᱟ ᱜᱚᱵᱚᱱ ᱵᱤᱱ ᱦᱩᱭᱩᱜ ᱠᱟᱱᱟ ᱚᱱᱟ ᱨᱮᱭᱟᱜ ᱫᱷᱩᱦᱟᱹ ᱠᱚ ᱥᱮ ᱚᱱᱟ ᱨᱮᱭᱟᱜ ᱫᱟᱜ ᱠᱚ, ᱚᱱᱟᱢ ᱱᱟᱹᱭ ᱨᱮ ᱢᱮᱥᱟᱜ ᱠᱟᱱᱟ ᱚᱱᱟ ᱵᱟᱹᱲᱤᱡ ᱫᱷᱩᱣᱟᱹ ᱠᱚᱦᱚᱸ ᱚᱱᱟ ᱥᱮᱨᱢᱟᱨᱮ ᱢᱮᱥᱟᱜ ᱠᱟᱱᱟ ᱥᱟᱶᱛᱮ, ᱚᱱᱟ ᱦᱚᱛᱮᱡ ᱛᱮ ᱚᱱᱟ ᱫᱟᱜ ᱠᱚᱨᱮᱱᱟᱜ ᱦᱚᱸ ᱚᱱᱠᱟ ᱴᱷᱤᱠ ᱥᱚᱢᱚᱭ ᱢᱚᱛᱚ ᱵᱟᱝ ᱦᱩᱭᱩᱜ ᱠᱟᱱᱟ᱾ ᱥᱮ ᱨᱤᱢᱤᱞ ᱠᱚᱦᱚᱸ ᱚᱱᱠᱟ ᱵᱟᱝ ᱵᱮᱱᱟᱜ ᱠᱟᱱᱟ᱾ ᱱᱚᱣᱟ,
ᱦᱩᱸ ᱦᱳᱭ ᱜᱚᱢᱠᱮ ᱱᱟᱯᱟᱭ ᱜᱮᱵᱮᱱ ᱞᱟᱹᱭ ᱠᱮᱜ-ᱟ ᱱᱩ ᱣᱟᱜ ᱠᱟᱨᱚᱱ ᱫᱚ ᱱᱚᱝᱠᱟ ᱜᱮ ᱠᱟᱱᱟ ᱯᱟᱞᱮ ᱟᱫᱚ᱾ ᱱᱚᱣᱟ ᱪᱷᱟᱰᱟ ᱠᱟᱛᱮ ᱜᱚᱢᱠᱮ ᱟᱭᱢᱟ ᱠᱟᱨᱚᱱ ᱦᱚᱸ ᱦᱩᱭ ᱫᱟᱲᱤᱜ ᱜᱮᱭᱟ ᱱᱚᱣᱟ ᱵᱟᱝ ᱫᱟᱜ ᱨᱮᱱᱟᱜ ᱫᱚ᱾
ᱦᱮᱸ ᱟᱫᱚ ᱟᱵᱮᱱ ᱵᱮᱱ ᱵᱟᱲᱟᱭ ᱠᱷᱟᱱ ᱢᱟ ᱞᱟᱹᱭ ᱵᱮᱱ ᱱᱟᱥᱤᱱᱟᱜ᱾
ᱡᱮ ᱱᱚᱝᱠᱟ ᱵᱚᱱ ᱢᱚᱱᱮᱭᱮᱜ ᱠᱟᱱ ᱛᱟᱦᱮᱱᱟ ᱡᱮᱢᱚᱱ ᱵᱟᱵᱩᱱ ᱢᱮᱱᱮᱜ ᱠᱟᱱ ᱛᱟᱦᱮᱱᱟ ᱡᱮ ᱱᱩᱝᱠᱟ᱾ ᱩᱸ ᱡᱮ ᱞᱟᱦᱟ ᱛᱮᱵᱚᱱ ᱱᱚᱝᱠᱟ ᱠᱟᱹᱦᱱᱤ ᱠᱚᱨᱮ ᱵᱚᱱ ᱟᱸᱡᱚᱢ ᱵᱟᱲᱟᱣ ᱠᱟᱜ ᱜᱮᱭᱟ ᱥᱮ ᱚᱝᱠᱟ᱾ ᱨᱤᱢᱤᱞ ᱠᱩᱢᱵᱽᱲᱩᱜ ᱠᱟᱱᱟ ᱥᱮ ᱢᱮᱜᱷᱪᱳᱨ᱾ ᱟᱸᱡᱚᱢ ᱠᱟᱫᱟᱵᱩᱱ ᱥᱮ ᱚᱝᱠᱟ ᱦᱚᱸ ᱠᱤᱪᱷᱩ ᱮᱸ ᱮᱠᱷᱚᱱᱳ ᱜᱚᱝᱠᱮ ᱧᱮᱞ ᱧᱟᱢᱚᱜ ᱠᱟᱱᱟ ᱨᱤᱥᱟᱪ ᱠᱚᱨᱮ ᱥᱟᱹᱨᱤᱜᱮ ᱜᱚᱝᱠᱮ ᱠᱩᱢᱵᱽᱲᱩ ᱜᱟᱱᱚᱜ ᱜᱮᱭᱟ ᱥᱮ ᱪᱮᱜ᱾ ᱱᱚᱣᱟ ᱫᱚ ᱵᱤᱱ ᱟᱸᱡᱚᱢ ᱠᱮᱫᱟ ᱛᱚ᱾
ᱟᱸᱡᱚᱢ ᱫᱚ ᱟᱸᱡᱚᱢ ᱵᱟᱲᱟ ᱦᱩᱭ ᱠᱟᱱᱟ᱾
ᱟᱫᱚ ᱢᱮᱱᱠᱷᱟᱱ ᱱᱚᱣᱟ ᱜᱚᱝᱠᱮ ᱛᱤᱱᱟᱹᱜᱴᱟ ᱥᱟᱹᱨᱤᱱᱟᱜ ᱛᱤᱱᱟᱹᱜ ᱥᱟᱹᱨᱤᱱᱟᱜ ᱟᱨ ᱛᱤᱱᱟᱹᱜ᱾ ᱮᱸ ᱵᱮᱨᱛᱷᱚ ᱚᱱᱮ ᱮᱲᱮᱱᱟᱜ ᱠᱟᱱᱟ ᱜᱚᱝᱠᱮ ᱱᱚᱣᱟ ᱵᱮᱱ ᱞᱟᱹᱭ ᱫᱟᱲᱮᱜ ᱟᱵᱮᱱ᱾
ᱱᱚᱣᱟ ᱫᱚ ᱵᱟᱹᱞᱤᱧ ᱞᱟᱹᱭ ᱫᱟᱲᱤᱜ ᱜᱮᱭᱟ ᱟᱫᱚ ᱦᱩᱭ ᱫᱟᱲᱮᱜ ᱜᱮᱭᱟ ᱭᱟ ᱠᱩᱢᱵᱽᱲᱩᱭᱮᱜ ᱜᱮᱭᱟ ᱠᱩ ᱱᱮᱛᱟᱨ ᱫᱚ ᱟᱭᱢᱟ᱾ ᱟᱵᱚᱣᱟᱜ ᱡᱩᱜᱽ ᱦᱚᱸ ᱯᱟᱞᱴᱟᱣ ᱠᱟᱱ ᱜᱮᱭᱟ ᱥᱮ ᱟᱨ ᱱᱚᱣᱟ᱾ ᱮᱻ ᱟᱭᱢᱟ ᱠᱟᱹᱢᱤ ᱦᱚᱨᱟ᱾ ᱡᱟᱸᱦᱟ ᱫᱚ ᱢᱮᱥᱤᱱ ᱫᱟᱨᱟᱭ ᱛᱮᱥᱮ ᱡᱟᱸᱦᱟᱱᱟᱜ᱾ ᱚᱱᱠᱟ ᱵᱮᱱᱟᱣ ᱠᱟᱱᱟ ᱴᱮᱠᱱᱳᱞᱚᱡᱤ ᱡᱩᱜᱽ ᱛᱚ ᱦᱩᱭ ᱫᱟᱲᱮᱭᱟᱜ ᱜᱮᱭᱟ᱾
ᱛᱚ ᱜᱚᱝᱠᱮ ᱚᱸᱜ-ᱚᱭ ᱡᱮ ᱟᱵᱚ ᱵᱚᱱ ᱮᱻ᱾ ᱵᱚᱨᱥᱟ ᱨᱮ ᱫᱟᱹᱲ ᱥᱟᱵ ᱠᱟᱜ ᱢᱮ ᱟᱵᱩ ᱫᱚ ᱨᱮᱸᱜᱮᱡ ᱱᱟᱪᱟᱨ ᱚᱲᱟᱜ ᱨᱮᱱ ᱦᱚᱲ ᱠᱟᱱᱟ ᱵᱩᱱ᱾ ᱮᱻ ᱛᱚ ᱜᱚᱝᱠᱮ ᱟᱵᱚ ᱡᱮ ᱚᱸᱜ-ᱚᱭ ᱪᱩᱞᱦᱟᱹ ᱠᱚᱨᱮ ᱫᱟᱠᱟ ᱫᱟᱠᱟ ᱠᱚᱵᱚᱱ ᱤᱥᱤᱱ ᱮᱫᱟ ᱦᱳᱭ ᱥᱮ᱾
ᱦᱮᱸ ᱦᱮᱸ᱾
ᱟᱫᱚ ᱜᱚᱢᱠᱮ ᱱ ᱚᱸᱜ-ᱚᱭ ᱡᱮ ᱵᱚᱨᱥᱟ ᱠᱟᱞ ᱛᱚ ᱵᱚᱨᱥᱟ ᱠᱟᱞ ᱨᱮ ᱟᱵᱚ ᱱᱤᱛᱚᱜ ᱪᱮᱠᱟ ᱫᱟᱠᱟ ᱠᱚ ᱪᱮᱠᱟ ᱵᱚᱱ ᱤᱥᱤᱱᱟ᱾
ᱦᱮᱸ ᱵᱚᱨᱥᱟ ᱠᱟᱞ ᱨᱮᱫᱚ ᱱᱚᱝᱠᱟ ᱜᱮ ᱱᱚᱣᱟ᱾ ᱡᱟᱸᱦᱟᱭ ᱠᱚᱫᱚ ᱡᱟᱸᱦᱟ ᱥᱮᱫ ᱫᱚ ᱫᱟᱨᱤ ᱠᱩ ᱢᱮᱱᱟᱜ ᱠᱟᱫᱟ ᱚᱱᱛᱮ ᱫᱚ ᱞᱟᱦᱟ ᱨᱮᱜᱮ ᱚᱱᱠᱟ᱾ ᱥᱟᱦᱟᱱ ᱠᱚᱫᱚ ᱠᱩ ᱥᱟᱦᱟᱱ ᱯᱟᱲᱟᱜ ᱠᱟᱛᱮ ᱠᱩ ᱫᱚᱦᱚ ᱡᱚᱜᱟᱣ ᱠᱟᱫᱟ ᱟᱨ ᱡᱟᱸᱦᱟᱭ ᱠᱚᱫᱚ ᱵᱟᱠᱩ᱾ ᱡᱩᱜᱟᱣ ᱠᱟᱫᱟ ᱩᱱᱠᱩ ᱫᱚ ᱦᱚᱭᱛᱚ᱾ ᱜᱮᱥ᱾ ᱡᱟᱸᱦᱟ ᱥᱚᱨᱠᱟᱨ ᱠᱷᱚᱡ ᱠᱩ ᱧᱟᱢ ᱠᱟᱜ-ᱟ ᱧᱟᱢ ᱠᱟᱱᱟ ᱚᱱᱟᱜᱮ ᱯᱮᱨᱮᱡ ᱠᱟᱛᱮ ᱚᱱᱟ ᱛᱮᱜᱮ ᱠᱩ ᱫᱟᱠᱟᱭᱫᱟ ᱟᱨ ᱵᱟᱠᱷᱟᱡ ᱫᱚ ᱡᱟᱦᱟᱸᱭ᱾ ᱛᱮᱫᱚ᱾ ᱠᱚᱭᱞᱟ ᱠᱩ ᱢᱮᱱᱟᱜ ᱠᱟᱫᱟ ᱠᱚᱭᱞᱟ ᱫᱤᱥᱚᱢ ᱛᱚ ᱩᱱᱠᱩ ᱫᱚ ᱠᱚᱭᱞᱟ ᱠᱩ᱾ ᱟᱜᱩ ᱠᱟᱛᱮᱜ ᱥᱮ ᱫᱚᱦᱚ ᱡᱚᱜᱟᱣ ᱠᱟᱫᱟ ᱠᱩ ᱚᱱᱟ ᱠᱚ ᱛᱮᱜᱮ᱾ ᱩᱛᱩ ᱫᱟᱠᱟ ᱫᱚ ᱢᱟᱱᱮ ᱪᱟᱞᱟᱜ ᱠᱟᱱ ᱜᱮᱭᱟ ᱱᱚᱣᱟ ᱠᱚ ᱫᱤᱠ ᱫᱤᱭᱮ᱾
ᱦᱚᱭ ᱜᱚᱝᱠᱮ ᱱᱟᱯᱟᱭ ᱟᱹᱰᱤ ᱱᱟᱯᱟᱭ ᱵᱮᱱ ᱞᱟᱹᱭ ᱠᱮᱜ-ᱟ ᱟᱸ ᱟᱞᱮ᱾ ᱛᱮᱦᱚᱸ ᱚᱝᱠᱟ ᱜᱤ ᱵᱚᱞᱮ ᱡᱚᱠᱷᱚᱱ ᱟᱞᱮᱭᱟᱜ ᱦᱚᱸ ᱜᱮᱥ ᱵᱟᱝ ᱛᱟᱦᱮ ᱠᱟᱱ ᱛᱟᱞᱮᱭᱟ ᱛᱚ ᱩᱱ ᱚ ᱛᱚ ᱟᱞᱮ ᱦᱚᱸ ᱱᱚᱝᱠᱟ ᱜᱤ ᱵᱚᱞᱮ ᱡᱚᱠᱷᱚᱱ᱾ ᱮᱸ ᱵᱚᱨᱥᱟ ᱠᱟᱞ ᱛᱤᱭᱳᱜᱚᱜ ᱠᱟᱱ ᱛᱟᱦᱮᱱᱟ ᱚᱱᱟ ᱞᱟᱦᱟᱨᱮ ᱢᱚᱴᱟᱢᱩᱴᱤ ᱚᱱᱠᱟ ᱢᱤᱜ ᱚᱲᱟᱜ ᱜᱟᱱ᱾ ᱥᱟᱦᱟᱱ ᱞᱮ ᱮᱻ ᱤᱭᱟᱹ ᱠᱟᱜ ᱠᱟᱱ ᱛᱟᱦᱮᱱᱟ ᱵᱚᱞᱮ ᱢᱟᱜ ᱡᱟᱨᱣᱟ ᱠᱟᱜ ᱠᱟᱱ ᱛᱟᱦᱮᱱᱟ᱾ ᱡᱟᱛᱮ ᱵᱚᱞᱮ ᱱᱚᱣᱟ ᱜᱚᱴᱟ ᱮᱸ ᱜᱚᱴᱟ ᱵᱚᱨᱥᱟ ᱪᱟᱞᱟᱜ ᱛᱟᱞᱮ ᱢᱟ ᱟᱫᱚ ᱱᱤᱛ ᱚᱠᱛᱚ ᱜᱮᱥ ᱠᱩᱞᱮ ᱛᱷᱚᱲᱟ ᱞᱮ ᱠᱤᱨᱤᱧ ᱵᱟᱲᱟ ᱠᱮᱜ ᱠᱷᱟᱡ ᱫᱚ ᱟᱫᱚ᱾ ᱮᱸᱜᱻ ᱟᱫᱚ ᱟᱫᱚ ᱩᱱᱟᱹᱜ ᱫᱚ ᱚᱱᱟ ᱠᱚᱫᱚ ᱱᱤᱭᱟᱹ ᱫᱚ ᱫᱷᱮᱭᱟᱱ ᱵᱟᱝ ᱮᱢᱟᱜ ᱦᱳᱭᱳᱜ ᱠᱟᱱᱟ᱾ ᱟᱫᱚ ᱜᱮᱥ ᱨᱮᱜᱮ ᱮᱠᱷᱚᱱ ᱫᱚᱵᱚᱱ ᱵᱟᱲᱟᱭ ᱜᱮᱭᱟ᱾ ᱡᱚᱛᱚ ᱦᱚᱲ ᱜᱮᱵᱩᱱ ᱦᱩᱸ ᱱᱤᱛ ᱚᱠᱛᱚ ᱫᱚ ᱡᱚᱛᱚ ᱦᱚᱲ ᱜᱮᱵᱩᱱ ᱜᱮᱥ ᱠᱚᱨᱮ ᱜᱮᱵᱚᱱ ᱫᱟᱠᱟ ᱩᱛᱩᱭᱮᱫᱟ᱾ ᱦᱚᱭ ᱥᱮ ᱜᱚᱝᱠᱮ᱾
ᱦᱳᱭ ᱜᱚᱝᱠᱮ ᱟ ᱱᱚᱜ-ᱚᱭ ᱡᱮ ᱠᱤᱪᱩ ᱫᱤᱱ ᱞᱟᱦ ᱠᱤᱪᱷᱩ ᱫᱤᱱ ᱢᱟᱝ ᱞᱟᱦᱟᱨᱮ ᱡᱮᱵᱩᱱ ᱧᱮᱞ ᱧᱟᱢ ᱞᱮᱫᱟ ᱡᱮ ᱚᱱᱟ ᱜᱮᱥ ᱨᱮᱱᱟᱜ ᱚᱵ ᱵᱷᱟᱵ ᱛᱚ ᱜᱮᱥ ᱨᱮᱱᱟᱜ ᱚᱵᱷᱟᱵᱽ ᱫᱚ ᱜᱚᱝᱠᱮ ᱟᱯᱮᱥᱮᱫ ᱦᱚᱸ ᱯᱟᱲᱟᱣ ᱞᱮᱱᱟ ᱥᱮ ᱵᱟᱝ ᱯᱟᱲᱟᱣ ᱞᱮᱱᱟ?
ᱦᱮᱸ ᱟᱞᱮ ᱥᱮᱫ ᱦᱚᱸ ᱱᱚᱱᱛᱮ ᱫᱚ ᱯᱟᱲᱟᱣ ᱞᱮᱱ ᱜᱮᱭᱟ᱾ ᱟᱞᱮᱭᱟᱜ ᱦᱚᱸ ᱜᱮᱥ ᱪᱟᱵᱟ ᱞᱮᱱ ᱛᱟᱞᱮ ᱜᱮᱭᱟ ᱟᱞᱮ ᱫ ᱡᱮᱦᱮᱛᱩ ᱤᱧᱦᱚᱸ ᱵᱟᱦᱨᱮ ᱨᱮᱜᱮ ᱛᱟᱦᱮᱱᱟᱞᱤᱧ᱾ ᱛᱚ ᱟᱞᱮ ᱩᱱ ᱚᱠᱛᱚ ᱫᱚ ᱥᱟᱦᱟᱱ ᱛᱮᱜᱮ ᱫᱟᱠᱟ ᱩᱛᱩ ᱦᱩᱭᱩᱜ ᱠᱟᱱ ᱛᱟᱞᱮ ᱛᱟᱦᱮᱸᱱᱟ᱾
ᱟᱪᱪᱷᱟ ᱟᱪᱪᱷᱟ ᱟᱹᱰᱤ ᱮᱸ ᱜᱚᱝᱠᱮ ᱟᱫᱚᱢ ᱪᱮᱠᱟᱭᱭᱟ᱾ ᱥᱟᱵ ᱠᱟᱜ ᱢᱮ ᱟᱵᱩ ᱛᱚ ᱡᱟᱦᱟᱸ ᱞᱮᱠ ᱠᱟ ᱵᱟᱨᱦᱮ ᱨᱮ ᱵᱩᱱ ᱛᱟᱦᱮᱱ ᱠᱟᱱᱟ ᱥᱮ ᱡᱟᱦᱟᱸ ᱞᱮᱠᱟ᱾ ᱮᱸ ᱜᱮᱥ ᱵᱟᱫ ᱠᱟᱛᱮᱫ ᱮ ᱢᱟᱱᱮ ᱥᱟᱦᱟᱱ ᱛᱮᱵᱚᱱ ᱫᱟᱠᱟᱭ ᱠᱟᱱᱟ ᱥᱮ ᱟᱛ ᱴᱚᱞᱟ ᱨᱮᱱ ᱦᱚᱲ ᱠᱟᱱᱟ ᱵᱚᱱ᱾ ᱢᱮᱱᱠᱷᱟᱱ ᱡᱟᱸᱦᱟᱭ ᱥᱚᱦᱚᱨ ᱵᱟᱡᱟᱨ ᱨᱮ ᱢᱮᱱᱟᱜ ᱠᱚ ᱩᱱᱠᱩ ᱪᱮᱫ ᱚᱵᱚᱥᱛᱟ ᱦᱩᱭ ᱞᱮᱱ ᱛᱟᱠᱚᱣᱟ᱾ ᱥᱮ ᱜᱚᱝᱠᱮ ᱪᱮᱫ ᱵᱮᱱ ᱢᱮᱱ ᱫᱟ?
ᱦᱮᱸ ᱱᱚᱣᱟ ᱪᱤᱱᱛᱟᱹ ᱞᱮᱠᱷᱟᱡ ᱫᱚ ᱛᱷᱚᱲᱟ ᱤᱭᱟᱹ ᱜᱮ ᱤᱭᱟᱹᱜ ᱠᱟᱱᱟ᱾ ᱩᱱᱠᱩ ᱫᱚ ᱥᱟᱹᱨᱤᱱᱟ ᱜᱮ ᱩᱱᱠᱩ ᱦᱚᱸ ᱚᱠᱟᱮᱠᱚ ᱤᱭᱟᱹᱭᱮᱫ ᱛᱟᱦᱮᱱᱟ ᱜᱮᱥ ᱡᱩᱫᱤ ᱚᱱᱠᱟ ᱵᱟᱠᱚ ᱧᱟᱢᱮᱫ ᱛᱟᱦᱮᱱ ᱜᱮᱭᱟ?
ᱦᱩᱸ ᱦᱩᱸ᱾ ᱛᱚ ᱜᱚᱝᱠᱮ ᱩᱱᱠᱩ ᱫᱚ ᱱᱚᱶᱟ ᱨᱮᱱᱟᱜ ᱩᱯᱟᱭ ᱫᱚ ᱱᱤᱭᱟᱹᱜ ᱜᱮ ᱛᱟᱦᱮᱸ ᱠᱟᱱ ᱛᱟᱠᱚᱣᱟ ᱮᱸ ᱥᱟᱵ ᱠᱟᱜ ᱵᱮᱱ ᱜᱚᱢᱠᱮ ᱩᱱᱠᱩ ᱫᱚ ᱪᱮᱫ ᱠᱚ ᱪᱟᱠᱟᱜᱠᱟᱱ ᱛᱟᱦᱮᱱᱟ ᱞᱟᱹᱭ ᱟᱵᱤᱹᱱᱟᱹᱧ ᱜᱚᱢᱠᱮ? ᱩᱱᱠᱩ ᱫᱚᱠᱚ ᱠᱚᱨᱟᱣᱮᱫ ᱠᱟᱱ ᱛᱟᱦᱮᱱᱟ ᱡᱮ ᱮ ᱱᱚᱝᱠᱟ ᱡᱟᱦᱟᱸ ᱤᱭᱟᱹ ᱠᱚ ᱵᱟᱝ ᱧᱟᱢᱚᱜ ᱜᱮᱭᱟ᱾ ᱤᱞᱮᱠᱴᱨᱤᱠ ᱦᱤᱴᱟᱨ ᱠᱚ ᱡᱟᱦᱟᱸ ᱠᱚ᱾ ᱛᱚ ᱚᱱᱟ ᱠᱚ ᱫᱤᱭᱮ ᱠᱚ ᱫᱟᱠᱟ ᱠᱩ ᱤᱥᱱ ᱥᱤᱱᱜ ᱠᱟᱱ ᱛᱟᱦᱮᱱᱟᱠᱚ᱾ ᱟᱫᱚ ᱩᱱ ᱚᱠᱛᱚ ᱡᱟᱦᱟᱸ ᱤᱞᱮᱠᱴᱨᱤᱠ ᱦᱤᱴᱟᱨ ᱡᱟᱦᱟᱸ ᱯᱟᱸᱥᱥᱚ ᱴᱟᱠᱟ ᱛᱮ ᱟᱹᱠᱷᱨᱤᱧᱚᱜ ᱠᱟᱱ ᱛᱟᱦᱮᱱᱟ ᱚ ᱚᱱᱟ ᱦᱚᱸ ᱤ-ᱤᱦᱟᱹ ᱯᱟᱥᱪᱥᱚ ᱴᱟᱠᱟ ᱨᱮᱱᱟᱜ ᱤᱞᱠᱴᱨᱤᱤᱠ ᱦᱤᱴᱟᱨ ᱦᱚᱸ ᱯᱚᱱᱮᱨᱚᱚᱥᱚ ᱴᱟᱠᱟ ᱫᱟᱢ ᱞᱮᱱᱟ ᱜᱚᱝᱠᱮ᱾
ᱦᱮᱸ᱾ ᱩᱯᱟᱹᱭ ᱫᱚ ᱵᱟᱹᱱᱩᱜ ᱠᱟᱫᱟ᱾ ᱩᱱᱠᱩ ᱦᱚᱸᱛᱚ ᱡᱚᱢ ᱛᱚ ᱦᱩᱭᱩᱜ ᱛᱟᱠᱚ ᱜᱮᱭᱟ᱾ ᱜᱮᱥ ᱡᱚᱠᱷᱚᱱ ᱵᱟᱹᱱᱩᱜ ᱠᱟᱫᱟ ᱛᱟᱦᱚᱞᱮ ᱠᱷᱟᱱ ᱫᱚ ᱡᱟᱦᱟᱱᱟᱜ ᱚᱱᱟ ᱤᱞᱮᱠᱴᱨᱤᱠ ᱡᱚᱱᱛᱨᱚ ᱠᱚᱛᱮ ᱜᱮ ᱤᱥᱤᱱ ᱵᱟᱥᱟᱝ ᱠᱟ ᱠᱟᱛᱮᱜ
ᱦᱳᱭ ᱜᱚᱝᱠᱮ ᱢᱟ ᱛᱚᱵᱮ ᱜᱚᱝᱠᱮ ᱤᱱᱠᱟᱹ ᱜᱮᱞᱟᱝ ᱜᱟᱞᱢᱟᱨᱟᱣᱟ, ᱥᱳᱚᱢᱚᱭ ᱢᱟ ᱪᱟᱵᱟᱭᱮᱱ ᱛᱟᱞᱟᱝᱼᱟ᱾ ᱟ ᱢᱟ ᱛᱚᱵᱮ ᱡᱚᱸᱦᱟᱨ ᱜᱮ᱾ ᱟ ᱛᱚᱵᱮ ᱛᱟᱭᱚᱢ ᱫᱟᱨᱟᱢ ᱡᱚᱫᱤ ᱡᱟᱦᱟᱸ ᱛᱤᱥ ᱜᱚᱞᱯᱚ ᱞᱟᱝ ᱧᱟᱢ ᱞᱮᱠᱷᱷᱟᱡ
ᱦᱳᱭ ᱦᱳᱭ ᱮᱠᱫᱚᱢ ᱴᱷᱤᱠ ᱜᱮᱭᱟ ᱢᱟ ᱛᱟᱦᱚᱞᱮ ᱦᱳᱭ᱾